ᱦᱮᱸ ᱜᱚᱢᱠᱮ ᱡᱚᱦᱟᱨ ᱜᱮ᱾
ᱦᱩᱸ ᱡᱚᱦᱟᱨ ᱜᱮ ᱪᱮᱫ ᱵᱮᱱ ᱪᱤᱠᱟᱹᱭ ᱫᱟ?
ᱦᱚᱸᱜ ᱚᱭ ᱫᱟᱠᱟ ᱡᱚᱢ ᱠᱟᱛᱮᱜ ᱡᱤᱨᱟᱹᱣ ᱵᱟᱲᱟ ᱦᱚᱭ ᱟᱠᱟᱱᱟ᱾
ᱵᱟᱨᱦᱮ ᱨᱮᱱᱟᱜ ᱥᱟᱹᱣᱩᱱ ᱦᱤᱡᱩᱜ ᱠᱟᱱ ᱛᱟᱵᱮᱱ ᱫᱚ᱾
ᱯᱷᱮᱥᱵᱩᱠ ᱵᱚᱱᱫᱚᱭ ᱛᱟᱢ ᱭᱟ ᱛᱷᱟᱯᱟ ᱮᱲ ᱢᱤᱭᱟᱹᱧ᱾ ᱚ ᱴᱷᱤᱠ ᱜᱮᱭᱟ ᱜᱚᱝᱠᱮ ᱱᱤᱛᱚᱜ ᱫᱚ ᱵᱟᱭ ᱟᱸᱡᱚᱢᱚᱜ ᱠᱟᱱᱟ?
ᱦᱚᱸ ᱦᱚᱸ ᱱᱤᱛ ᱫᱚ ᱵᱟᱭ ᱟᱸᱡᱚᱢᱚᱜ ᱠᱟᱱᱟ᱾
ᱦᱩᱸ ᱛᱟᱦᱞᱮ ᱟᱵᱮᱱ ᱫᱟᱠᱟ ᱠᱚᱵᱮᱱ ᱡᱚᱢ ᱠᱮᱫᱟ ᱥᱮ ᱟᱹᱣᱨᱤ?
ᱟᱹᱣᱨᱤ ᱞᱤᱧ ᱡᱚᱢᱟ ᱱᱤᱛ ᱫᱚ ᱦᱚᱸᱜ-ᱚᱭ ᱫᱩᱲᱩᱵ ᱵᱟᱲᱟ ᱦᱚᱭ ᱠᱟᱱᱟ ᱡᱚᱢ ᱞᱟᱹᱜᱤᱫ᱾ ᱟᱢ ᱠᱷᱟᱹᱱᱤᱜ ᱯᱚᱨᱮ᱾
ᱦᱚ ᱟᱞᱮ ᱫᱚᱞᱮ ᱡᱚᱢ ᱠᱮᱫᱟ, ᱟᱨ ᱵᱟᱹᱠᱤ ᱠᱚᱫᱚ ᱠᱚ ᱡᱚᱢ ᱠᱮᱫ ᱛᱟᱯᱮ ᱥᱮ ᱥᱮ ᱟᱹᱣᱨᱤ ᱚᱲᱟᱜ ᱠᱚᱨᱮ᱾
ᱚᱲᱟᱜ ᱠᱚᱨᱮᱱ ᱦᱚᱸ ᱟᱹᱣᱨᱤ ᱠᱚ ᱡᱚᱢᱟ ᱦᱮᱸ ᱱᱚᱦᱚᱭ ᱠᱚ ᱡᱚᱢ ᱞᱟᱹᱜᱤᱫᱚᱜ ᱠᱟᱱᱟ ᱦᱟᱸᱜ᱾
ᱚ ᱫᱤᱱᱟᱹᱢ ᱜᱮ ᱱᱚᱝᱠᱟ ᱞᱮᱹᱴ ᱠᱟᱛᱮ ᱯᱮ ᱡᱚᱢ ᱜᱮᱭᱟ, ᱥᱮ ᱛᱤᱦᱤᱧ ᱜᱮ ᱚᱱᱠᱟ ᱯᱮ ᱞᱮᱹᱴ ᱠᱟᱱᱟ?
ᱵᱟᱝ ᱜᱚᱝᱠᱮ ᱦᱚᱸᱜ-ᱚᱭ ᱜᱮᱥ ᱜᱚᱨᱚᱢ ᱠᱷᱟᱹᱛᱤᱨ ᱛᱮ ᱫᱤᱱᱟᱹᱢ ᱜᱮ ᱛᱷᱚᱲᱟ ᱞᱮᱴ᱾ ᱧᱩ ᱠᱟᱛᱮ ᱜᱮᱞᱮ ᱡᱚᱢᱟ᱾ ᱟᱫᱚ ᱱᱚᱦᱚᱸᱭ ᱫᱟᱜ ᱡᱟᱹᱲᱤ ᱠᱚᱦᱚᱸ ᱵᱟᱝ ᱠᱷᱟᱹᱛᱤ ᱨᱟᱱ ᱛᱮ ᱟᱹᱰᱤ ᱡᱟᱥᱛᱤ ᱜᱚᱨᱚᱢ᱾ ᱵᱩᱡᱷᱟᱹᱜ ᱠᱟᱱᱟ᱾
ᱚᱸ ᱟᱨ ᱛᱟᱦᱞᱮ ᱜᱚᱝᱠᱮ ᱠᱟᱹᱢᱤ ᱠᱚᱫᱚ ᱫᱤᱱᱟᱹᱢ᱾ ᱦᱩᱸ ᱫᱤᱱ ᱨᱮᱭᱟᱜ ᱠᱟᱹᱢᱤ ᱠᱚᱫᱚ ᱪᱮᱫ ᱠᱚᱯᱮ ᱠᱟᱹᱢᱤᱭᱮᱜᱼᱟ?
ᱠᱟᱹᱢᱤ ᱫᱚ ᱱᱮᱛᱟᱨ ᱫᱤᱱ ᱫᱚ ᱪᱮᱫ ᱵᱤᱱ ᱠᱟᱹᱢᱤᱭᱟ ᱜᱚᱝᱠᱮ, ᱱᱚᱜ ᱚᱸᱭ ᱪᱟᱥ ᱵᱟᱥ ᱠᱚ ᱜᱮ᱾ ᱥᱮᱴᱮᱨᱚᱜ ᱠᱟᱱᱟ᱾ ᱦᱳᱲᱳ ᱠᱚ ᱮᱨ ᱟᱯᱷᱚᱨ ᱦᱳᱭᱳᱜ ᱠᱟᱱᱟ᱾ ᱟᱫᱚ ᱚᱲᱟᱜ ᱠᱚᱨᱮ ᱚᱱᱟ ᱥᱩᱵᱽᱡᱤ ᱠᱚ ᱞᱟᱜᱟᱣ ᱦᱳᱭ ᱠᱟᱱᱟ ᱚᱱᱟ ᱠᱚ ᱜᱮ ᱫᱮᱠᱷᱟ ᱥᱩᱱᱟᱭ ᱦᱩᱭᱩᱜ᱾ ᱠᱟᱱᱟ ᱢᱤᱫ ᱜᱷᱟᱹᱲᱤ ᱠᱟᱛᱮᱜ ᱫᱚ᱾
ᱦᱚᱸ ᱟᱪᱷᱟ ᱦᱮᱸ ᱚᱱᱟ ᱠᱚᱦᱚᱸ ᱛᱚ ᱧᱮᱞ ᱫᱚᱨᱠᱟᱨ᱾
ᱦᱩᱸ ᱦᱩᱸ ᱟᱨ ᱦᱚᱸᱜ ᱚᱭ ᱦᱟᱸᱜ ᱚᱲᱟᱜ ᱥᱮᱜ ᱨᱮ ᱛᱷᱚᱲᱟ ᱾ ᱢᱤᱫ ᱴᱟᱝ ᱯᱷᱟᱨᱟᱢ ᱞᱮᱠᱟ ᱠᱷᱩᱞᱟᱹᱣ ᱦᱚᱭ ᱠᱟᱱᱟ ᱚᱸᱰᱮ ᱜᱮ ᱫᱤᱱᱟᱹᱢ ᱡᱤᱭᱚᱱ᱾ ᱜᱷᱟᱨᱚᱸᱡᱽ ᱫᱚ ᱚᱸᱰᱮ ᱠᱷᱟᱸᱰᱟᱣ ᱦᱩᱭᱩᱜ ᱠᱟᱱᱟ᱾
ᱚ ᱟᱪᱪᱷᱟ ᱟᱪᱪᱷᱟ ᱚᱱᱟ ᱦᱚᱸ ᱟᱹᱰᱤ ᱱᱟᱯᱟᱭ᱾
ᱚᱸᱰᱮ ᱠᱷᱚᱡ ᱜᱮ ᱡᱟᱦᱟᱸ ᱛᱤᱱᱟᱹᱜ ᱚᱲᱟᱜ ᱥᱚᱝᱥᱟᱨ᱾ ᱦᱮᱸ ᱪᱚᱲᱟᱣ ᱵᱟᱠᱷᱨᱟ ᱠᱩᱨᱩᱢᱩᱴᱩᱭ ᱦᱩᱭᱩᱜ ᱠᱟᱱᱟ᱾
ᱦᱩᱸ
ᱦᱩᱸ ᱟᱵᱮᱱ ᱜᱮ ᱦᱟᱸᱜ ᱪᱮᱫ ᱵᱮᱱ ᱪᱤᱠᱟᱹᱭᱮᱫᱟ ᱚᱱᱟᱜᱮ ᱫᱤᱱᱟᱹᱢ᱾
ᱟᱹᱞᱤᱧ ᱫᱚᱦᱟᱸᱜ ᱫᱤᱱᱟᱹᱢ ᱫᱤᱱ ᱫᱚ ᱮᱠᱷᱚᱱ ᱫᱚ᱾ ᱪᱟᱥ ᱠᱚᱦᱚᱸ ᱱᱚᱛᱮ ᱢᱟ ᱟᱹᱣᱨᱤ ᱟᱨᱚᱢᱵᱚᱜ-ᱟ᱾ ᱫᱟᱜ ᱜᱮ ᱵᱟᱭ ᱫᱟᱜ ᱠᱟᱫ ᱦᱟᱸᱜ ᱡᱟᱦᱟᱸ ᱱᱟᱹᱣ᱾ ᱵᱟᱹᱭᱦᱟᱹᱲ ᱠᱚᱨᱮᱱᱟᱜ ᱪᱟᱨᱟ ᱮᱨ ᱦᱳᱭ ᱠᱟᱱᱟ ᱚᱱᱟ ᱦᱚᱸ ᱦᱟᱞᱠᱟ ᱦᱟᱨᱟᱣ ᱠᱟᱱᱟ ᱦᱟᱸᱜ ᱫᱟᱜ᱾ ᱵᱟᱝ ᱠᱷᱟᱹᱛᱤᱨ ᱛᱮ ᱮᱠᱷᱚᱱ ᱦᱚᱸᱜ ᱵᱟᱝ ᱦᱟᱨᱟᱜ ᱠᱟᱱᱟ᱾ ᱵᱟᱭ ᱫᱟᱜ ᱞᱮᱠᱷᱟᱡ ᱫᱚ ᱟᱫᱚ ᱦᱟᱸᱜ ᱨᱚᱦᱚᱭ ᱠᱟᱹᱢᱤ ᱫᱚ ᱵᱟᱝ ᱟᱨᱚᱢᱵᱚᱜᱼᱟ᱾ ᱟᱫᱚ ᱱᱤᱛᱚᱜ ᱫᱚ ᱚᱲᱟᱜ ᱨᱮᱭᱟᱜ ᱠᱟᱹᱢᱤ ᱞᱮᱠᱟ ᱫᱚ ᱱᱤᱛᱚᱜ ᱫᱚ ᱚᱱᱟ ᱦᱟᱸ ᱰᱟᱝᱨᱤ ᱢᱮᱨᱚᱢ ᱠᱩ᱾ ᱜᱩᱯᱤ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ ᱦᱮᱸ ᱟᱵᱚ ᱥᱟᱱᱛᱟᱲ ᱫᱚ ᱩᱱᱠᱩ ᱠᱚᱦᱚᱸ ᱵᱟᱝ ᱫᱚᱦᱚ ᱞᱮᱠᱚ ᱠᱷᱟᱡ ᱫᱚ ᱵᱟᱝ ᱜᱟᱱᱚᱜᱼᱟ ᱠᱟᱨᱚᱱ ᱩᱱᱠᱩ ᱛᱮᱵᱚᱱ ᱪᱟᱥᱵᱟᱥᱟ ᱛᱟᱨᱯᱚᱨᱮ ᱪᱟᱥ ᱞᱟᱹᱜᱤᱫ ᱚᱱᱟ ᱡᱚᱭᱵᱚ ᱥᱟᱨ ᱥᱮ ᱜᱩᱨᱤᱡ ᱡᱟᱦᱟᱸ ᱠᱚ ᱢᱮᱛᱟᱜ ᱠᱟᱱᱟ ᱚᱱᱟ ᱠᱚᱭ ᱧᱟᱢᱚᱜᱼᱟ᱾ ᱩᱱᱠᱩ ᱫᱚ ᱮᱠᱟᱞᱛᱮ ᱫᱚᱦᱚ ᱞᱟᱹᱠᱛᱤ ᱠᱟᱱ ᱜᱮᱭᱟ ᱟᱵᱚ ᱥᱟᱱᱛᱟᱲ ᱫᱚ ᱡᱮᱦᱮᱛᱩ ᱯᱟᱹᱦᱤᱞ ᱠᱷᱚᱱ ᱵᱚᱱ ᱫᱚᱦᱚ ᱟᱹᱜᱩ ᱟᱠᱟᱜ ᱠᱚᱣᱟ ᱟᱫᱚ ᱜᱚᱝᱠᱮ ᱟᱯᱮᱜᱮᱻ ᱫᱤᱥᱚᱢᱻ ᱫᱚ ᱪᱮᱫ ᱞᱮᱠᱟᱻ ᱠᱚ ᱚᱜᱚᱭ ᱵᱟᱯᱞᱟ ᱵᱤᱦᱟ ᱠᱚᱫᱚ ᱯᱮ ᱢᱟᱱᱟᱣ ᱵᱟᱲᱟᱭ ᱜᱮᱭᱟ᱾ ᱪᱮᱫ ᱞᱮᱠᱟᱱ ᱦᱚᱨᱟ ᱛᱮᱯᱮ ᱯᱟᱨᱚᱢ ᱵᱟᱲᱟᱭ ᱜᱮ?
ᱵᱟᱯᱞᱟ ᱵᱤᱦᱟᱹ ᱠᱚᱫᱚ ᱱᱮᱛᱟᱨ ᱠᱚᱫᱚ ᱦᱚᱸᱜ-ᱚᱭ ᱜᱚᱢᱠᱮ ᱟᱫᱚ ᱥᱟᱨ ᱥᱟᱹᱜᱩᱱ ᱵᱟᱯᱞᱟ ᱢᱟᱦᱟᱸᱜ᱾ ᱦᱮᱱᱟᱜ ᱛᱟᱵᱚᱱ ᱜᱮᱭᱟ, ᱟᱫᱚ ᱥᱟᱨ ᱥᱟᱹᱜᱩᱱ ᱵᱟᱯᱞᱟ ᱫᱚ ᱦᱟᱸᱜ᱾
ᱱᱚᱜᱼᱚᱭ ᱠᱚᱢ ᱦᱮᱡ ᱟᱠᱟᱱ ᱛᱟᱵᱚᱱᱟ ᱪᱮᱫᱟᱜ ᱠᱚᱢ ᱦᱮᱡᱟᱠᱟᱱ ᱛᱟᱵᱚᱱᱟ ᱚᱱᱟ ᱠᱚᱢ ᱦᱮᱡ ᱨᱮᱭᱟᱜ ᱠᱟᱨᱚᱱ ᱫᱚ ᱦᱩᱭᱩᱜ ᱠᱟᱱᱟ ᱡᱮ ᱚᱜᱼ ᱚᱭ ᱛᱚ ᱟᱵᱚ ᱵᱚᱨᱛᱚᱢᱟᱱ ᱨᱮᱱ ᱡᱩᱣᱟᱹᱱ ᱠᱚ ᱡᱟᱦᱟᱸᱭ ᱦᱮᱱᱟᱜ ᱠᱚᱛᱟᱵᱚᱱᱟ ᱩᱱᱠᱩ ᱠᱚ ᱢᱟᱱᱮ ᱟᱠᱚᱛᱮᱜᱮ ᱠᱚ ᱧᱟᱯᱟᱢᱚᱜ ᱠᱟᱱᱟ᱾ ᱠᱟᱱᱟ ᱟᱨ ᱟᱠᱚ ᱛᱮᱜᱮ ᱠᱚ ᱟᱹᱜᱩᱭᱮᱫ ᱠᱚᱣᱟ ᱛᱟᱦᱞᱮ ᱚᱱᱟ ᱠᱷᱟᱹᱛᱤᱨ ᱛᱮ ᱥᱟᱨ ᱥᱟᱹᱜᱩᱱ ᱵᱟᱯᱞᱟ ᱫᱚ ᱦᱟᱸᱜ ᱠᱚᱢ ᱜᱮ ᱧᱮᱞᱚᱜ ᱠᱟᱱᱟ ᱟᱨᱠᱤ
ᱱᱚᱣᱟ ᱦᱚᱸ ᱟᱵᱚ ᱥᱚᱢᱟᱡ ᱨᱮᱱᱟᱜ ᱥᱚᱢᱟᱡ ᱾ ᱞᱟᱹᱜᱤᱫ ᱢᱟ ᱱᱟᱯᱟᱭ ᱫᱚ ᱵᱟᱝ ᱠᱟᱱᱟ ᱠᱤᱱᱛᱩ ᱪᱤᱠᱟᱹᱭᱟᱵᱮᱱ ᱚᱝᱠᱟ ᱜᱮᱠᱚ ᱠᱟᱹᱢᱤᱭᱮᱫᱟ᱾ ᱟᱫᱚ ᱡᱩᱣᱟᱹᱱ ᱠᱚ ᱚᱱᱠᱟ ᱰᱟᱦᱟᱨ ᱛᱮ ᱥᱤᱠᱷᱱᱟᱹᱛᱚᱜ ᱦᱩᱭᱩᱜᱼᱟ ᱛᱟᱯᱚᱨᱮ ᱡᱟᱦᱟᱸᱭ ᱦᱤᱡᱩᱜ ᱠᱟᱱ ᱯᱤᱦᱲᱤ ᱠᱚ
ᱱᱤᱛᱚᱜ ᱫᱚ ᱚᱱᱟ ᱫᱚ ᱵᱟᱝ ᱥᱚᱢᱵᱷᱚᱵᱚᱜᱼᱟ ᱪᱮᱫᱟᱜ ᱥᱮ ᱢᱳᱵᱟᱭᱤᱞ ᱡᱩᱜᱽ ᱦᱮᱡ ᱟᱠᱟᱱᱟ ᱢᱳᱵᱟᱭᱤᱞ ᱡᱩᱜᱽ ᱛᱮᱠᱚ ᱨᱚᱯᱚᱲ ᱠᱟᱱᱟ ᱠᱚ ᱟᱨ ᱦᱮᱸ ᱱᱚᱝᱠᱟ ᱠᱩᱲᱤ ᱜᱤᱫᱽᱨᱟᱹ ᱠᱚᱠᱚ ᱢᱮᱛᱟ ᱠᱚ ᱠᱟᱱᱟ ᱡᱮ ᱦᱮᱸ ᱦᱮ ᱟᱢ ᱫᱚ ᱵᱟᱢ ᱤᱫᱤᱧ ᱠᱟᱱᱟ ᱤᱧ ᱦᱮ ᱟᱢᱫᱚ ᱠᱷᱟᱞᱤ ᱤᱧ ᱫᱚ ᱩᱱᱟᱹᱜ ᱵᱟᱢ ᱫᱩᱞᱟᱹᱲᱤᱧ ᱠᱟᱱᱟ᱾ ᱧᱤᱫᱟᱹ ᱮᱲᱮ ᱮᱲᱮ ᱜᱮᱢ ᱫᱩᱞᱟᱹᱲᱤᱧ ᱠᱟᱱᱟ ᱚᱱᱮ ᱚᱱᱠᱟ ᱠᱟᱛᱮᱫ ᱠᱚ ᱚᱲᱟᱜ ᱠᱚ ᱤᱫᱤᱭᱮᱫ ᱠᱚᱜᱮᱭᱟ
ᱦᱮᱸ ᱚᱱᱟ ᱦᱚᱸ ᱠᱟᱛᱷᱟ ᱫᱚ ᱴᱷᱤᱠ ᱜᱮᱵᱮᱱ ᱞᱟᱹᱭᱫᱟ ᱟᱫᱚ ᱜᱚᱝᱠᱮ ᱡᱚᱢᱟᱜ ᱠᱚᱫᱚ ᱪᱮᱫ ᱠᱚᱯᱮ ᱪᱟᱥ ᱵᱟᱲᱟᱭ ᱜᱮᱭᱟ ᱚᱱᱛᱮ ᱥᱚᱵᱡᱤ ᱴᱚᱵᱡᱤ ᱠᱚ᱾
ᱥᱚᱵᱡᱤ ᱱᱮᱛᱟᱨ ᱫᱤᱱ ᱫᱚ ᱚᱝᱠᱟ ᱜᱷᱟᱸᱜᱽᱨᱟ ᱵᱷᱤᱰᱤ ᱠᱚ᱾ ᱡᱷᱤᱸᱜᱟᱹ ᱯᱚᱴᱚᱞ᱾ ᱚᱱᱟ ᱠᱚ ᱫᱤᱱ ᱫᱚ ᱪᱟᱥ ᱦᱩᱭᱩᱜᱼᱟ ᱟᱨ ᱚᱱᱠᱟ ᱨᱟᱵᱟᱝ ᱫᱤᱱ ᱫᱚ ᱵᱤᱞᱟᱛᱤ ᱵᱤᱜᱟᱲ ᱠᱚ
ᱟᱪᱷᱟ ᱟᱪᱪᱷᱟ᱾
ᱟᱹᱞᱩ ᱠᱚ
ᱦᱩ ᱦᱩ ᱦᱩ
ᱦᱩᱸ ᱚᱱᱟ ᱠᱚᱜᱮ ᱪᱟᱥ ᱦᱩᱭᱩᱜᱼᱟ
ᱜᱚᱝᱠᱮ ᱟᱯᱮ ᱥᱮᱫ ᱫᱚ ᱛᱤᱱ ᱫᱷᱟᱣ ᱦᱳᱲᱳ ᱠᱚᱫᱚᱯᱮ ᱪᱟᱥᱟ ᱢᱤᱫ ᱫᱷᱟᱣ ᱯᱮ ᱪᱟᱥᱟ ᱥᱮ ᱵᱟᱨ ᱫᱷᱟᱣ ᱯᱮ ᱪᱟᱥᱟ
ᱵᱟᱝ ᱜᱚᱝᱠᱮ ᱟᱞᱮ ᱫᱚ ᱢᱤᱫ ᱫᱷᱟᱣ ᱜᱮᱞᱮ ᱪᱟᱥᱟ ᱚᱱᱟ ᱟᱥᱟᱲ ᱵᱚᱸᱜᱟ ᱡᱟᱦᱟᱸ ᱵᱚᱨᱥᱟ ᱨᱮ᱾
ᱟᱫᱚ ᱟᱞᱮ ᱫᱚ ᱵᱚᱨᱥᱟ ᱨᱮᱭᱟᱜ ᱥᱮᱨᱢᱟ ᱡᱟᱹᱲᱤ ᱫᱟᱜ ᱵᱷᱚᱨᱥᱟ ᱜᱮᱞᱮ ᱨᱚᱦᱚᱭᱟᱥᱮ᱾ ᱚᱱᱠᱟ ᱠᱮᱱᱮᱞ ᱥᱮ ᱥᱮᱞᱚ ᱠᱚᱨᱮᱱᱟᱜ ᱚᱱᱠᱟ ᱵᱮᱵᱚᱥᱛᱟ ᱫᱚ ᱵᱟᱹᱱᱩᱜᱼᱟ ᱚᱱᱟ ᱠᱷᱟᱹᱛᱤᱨ ᱛᱮ ᱟᱞᱮ ᱫᱚ ᱢᱤᱫ ᱥᱮᱨᱢᱟ ᱜᱮᱞᱮ ᱪᱟᱥᱟ ᱟᱨ ᱟᱞᱮᱫᱚ ᱚᱱᱛᱮ ᱜᱷᱩᱴᱩ ᱡᱟᱭᱜᱟ ᱛᱚ ᱫᱷᱤᱨᱤ
ᱦᱮᱸ
ᱮᱭᱟ ᱚᱱᱛᱮ ᱫᱚ ᱚᱱᱠᱟ ᱫᱟᱜ ᱨᱮᱭᱟᱜ ᱮᱱᱚᱜ ᱵᱟᱹᱱᱩᱜᱼᱟ ᱥᱮᱨᱢᱟ ᱫᱟᱜ ᱛᱮᱜᱮ ᱡᱟ ᱪᱟᱥ ᱦᱩᱭᱩᱜᱼᱟ
ᱦᱩᱸ ᱟᱞᱮ ᱦᱚᱸ ᱚᱱᱠᱟᱜᱮ ᱥᱮᱨᱢᱟ ᱫᱟᱜ ᱫᱟᱨᱟᱭ ᱛᱮᱜᱮᱞᱮ ᱪᱟᱥᱟ ᱥᱮᱨᱢᱟ ᱡᱟᱹᱞ᱾ ᱡᱮ ᱥᱮᱨᱢᱟ ᱵᱟᱭ ᱫᱟᱠᱟᱭ ᱤᱱᱮᱦᱤᱞᱚ ᱚᱱᱟ ᱥᱮᱨᱢᱟ ᱫᱚ ᱵᱟᱝ ᱦᱩᱭᱩᱜ ᱜᱮᱭᱟ ᱟᱫᱚ ᱚᱱᱟᱜᱮ ᱢᱤᱫ ᱫᱷᱟᱣ ᱜᱮ ᱟᱞᱮ ᱦᱚᱸᱞᱮ ᱪᱟᱥ ᱵᱟᱲᱟᱭ ᱜᱮᱭᱟ᱾
ᱟᱨ ᱜᱚᱝᱠᱮ ᱛ ᱡᱟᱦᱟᱸ ᱚᱱᱟ ᱦᱩᱲᱩ ᱯᱮ ᱪᱟᱥ ᱜᱮᱭᱟ ᱱᱚᱣᱭᱟ ᱫᱚ ᱛᱤᱱᱟᱹᱜ᱾ ᱪᱟᱸᱫᱳ ᱨᱮᱱᱟᱜ ᱦᱳᱲᱳ ᱯᱮ ᱪᱟᱥ ᱜᱮᱭᱟ ᱚᱱᱠᱟ ᱯᱮ ᱪᱟᱸᱫᱳ ᱨᱮᱱᱟᱜ ᱥᱮ ᱛᱩᱨᱩᱭ ᱪᱟᱸᱫᱚᱳ ᱨᱮᱭᱟᱜ᱾
ᱛᱚ ᱧᱮᱞ ᱵᱤᱱ ᱜᱚᱢᱠᱮ ᱟᱢᱫᱟ ᱨᱚᱠᱚᱢ ᱢᱮᱱᱟᱜ ᱟᱛᱚ ᱡᱟᱦᱟᱸᱠᱩ ᱞᱟᱹᱭᱮᱫᱟ ᱵᱚᱲᱦᱟᱱ᱾ ᱚᱱᱟ ᱫᱚ ᱦᱟᱸᱜ ᱟᱢᱫᱟ ᱫᱤᱱ ᱜᱮ ᱛᱟᱦᱮᱱᱟ᱾ ᱟᱨ ᱡᱟᱦᱟᱸ ᱠᱚ ᱞᱟᱹᱭ ᱮᱫᱟ ᱞᱚᱞᱟᱴ ᱚᱱᱟ ᱫᱚ ᱟᱹᱰᱤ ᱦᱮᱸ ᱛᱟᱲᱟᱛᱟᱲᱤ ᱜᱮ ᱵᱤᱞᱤᱜᱼᱟ ᱟᱫᱚ ᱟᱭᱢᱟ᱾ ᱟᱭᱢᱟ ᱨᱚᱠᱚᱢᱟᱜ ᱦᱩᱲᱩ ᱟᱭᱢᱟ ᱨᱚᱠᱚᱢ ᱚᱱᱠᱟ ᱚᱠᱟ ᱫᱚ ᱯᱮ ᱢᱟᱥ ᱚᱠᱟ ᱫᱚ ᱯᱩᱱ ᱢᱟᱥ ᱚᱱᱮ ᱚᱱᱠᱟ ᱪᱟᱞᱟᱜ ᱛᱟᱞᱮ ᱜᱮᱭᱟ
ᱦᱚᱸ ᱟᱞᱮᱥᱮᱫ ᱫᱚ ᱚᱱᱠᱟ ᱚᱱᱠᱟ ᱢᱚᱬᱮ ᱪᱟᱸᱫᱚ ᱛᱩᱨᱩᱭ ᱪᱟᱸᱫᱚ ᱛᱮᱜᱮ ᱵᱮᱞᱮᱜᱼᱟ ᱟᱨᱠᱤ᱾
ᱦᱩᱸ
ᱟᱫᱚ ᱱᱮᱛᱟᱨ ᱫᱚ ᱟᱫᱚ ᱚᱱᱠᱟ᱾ ᱟᱸᱜᱷᱟᱲ ᱵᱚᱸᱜᱟ ᱯᱩᱥ ᱵᱚᱸᱜᱟ ᱚᱱᱠᱟ᱾ ᱟ ᱤᱨ ᱦᱩᱭᱩᱜ ᱠᱟᱱᱟ ᱤᱨ ᱨᱟᱠᱟᱵ ᱦᱩᱭᱩᱜ ᱠᱟᱱᱟ᱾ ᱟᱫᱚ ᱚᱱᱠᱟ ᱥᱚᱢᱚᱭ ᱨᱮ ᱵᱟᱭ ᱫᱟᱜ ᱡᱟᱲᱤ ᱫᱟ ᱚᱱᱟ ᱠᱷᱟᱛᱤᱨ ᱤᱨ ᱨᱟᱠᱟᱵ ᱠᱚᱦᱚᱸ ᱟᱫᱚ ᱠᱟᱹᱴᱤᱡ ᱫᱮᱨᱤ ᱧᱚᱜᱚᱜ ᱠᱟᱱᱟ᱾
ᱦᱩᱸ ᱦᱩᱸ ᱦᱩᱸ ᱦᱩᱸ ᱦᱩᱸ ᱚᱱᱠᱟ ᱜᱮ ᱜᱚᱴᱟ ᱜᱮ᱾ ᱟᱫᱚ ᱜᱚᱝᱠᱮ᱾ ᱚᱲᱟᱜ ᱠᱚ ᱜᱷᱟᱨᱚᱸᱡᱽ ᱠᱚᱫᱚ ᱱᱟᱯᱟᱭ ᱵᱟᱲᱟ ᱜᱮ ᱢᱮᱱᱟᱜ ᱯᱮᱭᱟ ᱛᱮᱦᱮᱧ ᱜᱟᱯᱟ ᱫᱚ
ᱦᱮᱸ ᱜᱚᱝᱠᱮ ᱜᱷᱟᱨᱚᱧᱡᱽ ᱫᱚ ᱡᱚᱛᱚ ᱜᱮ ᱮᱠᱷᱚᱱ ᱫᱚ ᱱᱟᱯᱟᱭ ᱜᱮ ᱦᱮᱱᱟᱜ ᱞᱮᱭᱟ ᱟᱸ ᱟᱯᱮ ᱜᱮ ᱦᱟᱜ ᱪᱮᱫ ᱞᱮᱠᱟ
ᱦᱩᱸ ᱟᱞᱮ ᱦᱚᱸ ᱢᱚᱴᱟᱢᱩᱴᱤ ᱛᱤᱦᱤᱧ ᱜᱟᱯᱟ ᱫᱚ ᱦᱟᱸᱜ ᱱᱟᱯᱟᱭ ᱜᱮ ᱢᱮᱱᱟᱜ ᱠᱟᱫ ᱞᱮᱭᱟ ᱦᱩᱸ ᱟᱫᱚ ᱜᱚᱝᱠᱮᱻ ᱱᱚᱜᱼᱚᱭ ᱡᱮᱻ ᱦᱩᱞ ᱢᱟᱦᱟ ᱥᱮᱴᱮᱨ ᱦᱤᱡᱩᱜ ᱠᱟᱱ ᱫᱚ ᱦᱟᱸᱜ ᱟᱫᱚ ᱚᱱᱟ ᱫᱚ ᱚᱠᱟ ᱞᱮᱠᱟ ᱦᱩᱭᱩᱜ ᱜᱮᱭᱟ
ᱦᱮᱸ ᱦᱩᱞ ᱢᱟᱦᱟ ᱫᱚ ᱢᱟᱱᱟᱣ ᱫᱚ ᱦᱩᱭᱩᱜ ᱜᱮᱭᱟ ᱡᱮᱦᱮᱛᱩ ᱟᱵᱚ ᱱᱚᱣᱟ ᱫᱚ ᱥᱟᱱᱛᱟᱲᱟᱜ ᱫᱚ ᱜᱚᱨᱚᱵ ᱟᱱᱟᱜ ᱫᱤᱱ ᱠᱟᱱᱟ ᱩᱱ ᱦᱤᱞᱚᱜ ᱫᱚ
ᱟᱫᱚ ᱱᱚᱣᱟ ᱫᱚ ᱚᱱᱠᱟ᱾ ᱩᱱᱟᱹᱜ ᱡᱟᱠ ᱥᱟᱦᱤᱡ ᱫᱚ ᱵᱟᱝᱞᱮ ᱢᱟᱱᱟᱣ ᱜᱮᱭᱟ ᱵᱚᱞᱛᱮ ᱚᱱᱠᱟ ᱯᱨᱳᱜᱨᱟᱢ ᱠᱚᱫᱚ ᱵᱟᱭ ᱦᱳᱭᱳᱜ ᱜᱮᱭᱟ ᱚᱱᱠᱟ ᱪᱤᱨ ᱩᱰᱷᱟᱹᱣ ᱛᱮ ᱦᱩᱭᱩᱜᱼᱟ ᱵᱟᱦᱟ ᱢᱟᱞᱟ ᱟᱨᱟᱣ ᱦᱩᱭᱩᱜᱼᱟ ᱟᱨ ᱚᱱᱟ ᱤᱫᱤ ᱠᱟᱛᱮ ᱢᱤᱫ ᱵᱟᱨ ᱠᱟᱛᱦᱟ ᱠᱟᱛᱷᱟ ᱠᱚ ᱞᱟᱹᱭᱟ ᱡᱮ ᱦᱮᱸ ᱪᱮᱫᱟᱜ ᱵᱚᱱ ᱢᱟᱱᱟᱣᱮᱫᱼᱟ ᱟᱨ ᱱᱩᱠᱤᱱ ᱫᱚ ᱚᱠᱚᱭ ᱠᱟᱱᱟ ᱠᱤᱱ ᱦᱟᱸ ᱚᱱᱟ ᱱᱩᱠᱤᱱ ᱪᱮᱫ ᱠᱚᱠᱤᱱ ᱪᱤᱠᱟᱹ ᱞᱮᱫᱟ ᱚᱱᱟᱠᱚ ᱞᱟᱹᱭ ᱟᱸᱡᱚᱢ ᱟᱠᱚ ᱦᱩᱭᱩᱜᱼᱟ ᱩᱱᱠᱩ ᱜᱤᱫᱨᱟᱹ
ᱦᱩᱸ ᱦᱩᱸ ᱦᱩᱸ ᱦᱩᱸ ᱟᱫᱚ ᱜᱚᱝᱠᱮ ᱟᱯᱮ ᱥᱮᱫ ᱫᱚ ᱵᱟᱯᱞᱟ ᱠᱚᱫᱚ ᱚᱠᱟ ᱞᱮᱠᱟ ᱥᱟᱨ ᱥᱟᱹᱜᱩᱱ ᱵᱟᱯᱞᱟ ᱫᱚ ᱚᱠᱟ ᱞᱮᱠᱟᱱ ᱦᱚᱨᱟ ᱛᱮᱯᱮ ᱯᱟᱨᱚᱢ ᱜᱮᱭᱟ
ᱥᱟᱨ ᱥᱟᱹᱜᱩᱱ ᱵᱟᱯᱞᱟ ᱫᱚ ᱩᱱᱠᱩ ᱢᱚᱬᱮ ᱦᱚᱲ ᱠᱚ ᱟᱛᱮᱫ ᱜᱮ ᱡᱟᱦᱟᱸ ᱢᱮᱱᱟᱜ ᱠᱚ ᱟᱨ ᱚᱱᱮ ᱥᱟᱨ ᱥᱟᱹᱜᱩᱱ ᱵᱟᱯᱞᱟ ᱫᱚ ᱧᱮᱞ ᱧᱮᱯᱮᱞ ᱠᱚ ᱦᱩᱭᱩᱜᱼᱟ ᱧᱮᱞ ᱧᱮᱯᱮᱞ ᱨᱮ ᱠᱩᱥᱤ ᱨᱟᱹᱡᱤ ᱞᱮᱱᱠᱷᱟᱱ ᱠᱚ᱾ ᱟᱫᱚ ᱠᱟᱹᱢᱤ ᱠᱚ ᱞᱟᱦᱟ ᱤᱫᱤᱭᱟ ᱚᱱᱠᱟ ᱦᱚᱨᱚᱜ ᱠᱚᱠᱚ ᱜᱚᱴᱟᱭᱟ ᱵᱟᱯᱞᱟ ᱫᱤᱱ ᱠᱚᱠᱚ ᱜᱚᱴᱟᱭᱟ᱾ ᱟᱨ ᱚᱱᱠᱟᱜᱮ ᱠᱚᱲᱟ ᱚᱲᱟᱜ ᱥᱮᱫ ᱚᱱᱠᱟ ᱦᱚᱨᱚᱜ ᱠᱚ ᱦᱤᱡᱩᱜᱼᱟ ᱠᱩᱲᱤ ᱚᱲᱟᱜ ᱥᱮᱫ ᱨᱮᱱ᱾ ᱛᱟᱨᱯᱚᱨᱮᱨ ᱫᱤᱱ ᱚᱱᱠᱟ ᱜᱮ ᱵᱟᱹᱨᱭᱟᱹᱛ ᱠᱚᱲᱟ ᱚᱲᱟᱜ ᱠᱷᱚᱡ ᱵᱟᱹᱨᱭᱟᱹᱛᱚᱜ ᱠᱚ ᱦᱟᱱᱰᱮ ᱠᱚ ᱪᱟᱞᱟᱜᱼᱟ ᱠᱩᱲᱤ ᱚᱲᱟᱜ᱾
ᱚᱸᱰᱮ ᱠᱚ ᱪᱟᱞᱟᱜᱼᱟ ᱚᱱᱠᱟᱜᱮ ᱫᱟᱨᱟᱢ ᱠᱚᱣᱟ ᱠᱚ ᱛᱟᱨᱯᱚᱨᱮ ᱡᱟᱸᱣᱭᱟᱭ ᱠᱚ ᱯᱟᱭᱨᱟᱭᱮᱭᱟ ᱛᱟᱨᱯᱚᱨᱮ᱾ ᱦᱮᱸ ᱟᱫᱚ ᱥᱤᱫᱽᱨᱟᱹ ᱫᱟᱱ ᱠᱚ ᱦᱩᱭᱩᱜᱼᱟ ᱛᱟᱯᱚ᱾ ᱯᱚᱨᱮᱨ ᱫᱤᱱ ᱦᱤᱞᱚᱜ ᱫᱚ ᱱᱚᱸᱰᱮ ᱟᱨᱦᱚᱠᱚ ᱵᱤᱫᱟᱹᱭ ᱠᱚᱣᱭᱟ ᱟᱫᱚ ᱱᱚᱸᱰᱮ ᱦᱚᱸ ᱚᱱᱠᱟᱜᱮ ᱟᱨᱦᱚ᱾ ᱦᱳᱭᱳᱜ ᱟ ᱚᱱᱠᱟ ᱠᱟᱛᱮ ᱜᱮ ᱵᱟᱯᱞᱟ ᱫᱚ ᱯᱟᱨᱚᱢᱚᱜᱼᱟ᱾
ᱦᱯᱮᱟ ᱡ ᱫᱟᱜ ᱠᱚᱫᱚ ᱦᱟᱸᱜ ᱠᱚ ᱵᱟᱯᱞᱟᱭ ᱜᱮᱭᱟ ᱥᱮ ᱵᱟᱝ, ᱚᱱᱟ ᱡᱟᱦᱟᱸ ᱟᱵᱚ ᱥᱮᱨᱣᱟ ᱨᱮᱱᱟᱜ ᱡᱤᱱᱤᱥ ᱠᱚ ᱾
ᱦᱮᱸ ᱦᱮᱸ ᱦᱮᱸ ᱦᱮᱸ ᱠᱷᱟᱸᱰᱟ ᱫᱟᱜ ᱦᱮᱸ ᱠᱷᱟᱸᱰᱟ ᱫᱟᱜ ᱵᱟᱯᱞᱟ ᱠᱚ ᱦᱩᱭᱩᱜ ᱜᱮᱭᱟ ᱟᱨ ᱠᱷᱟᱸᱰᱟ ᱫᱟᱜ ᱡᱚᱨᱚ ᱠᱚᱦᱚᱸ ᱦᱩᱭᱩᱜ ᱜᱮᱭᱟ ᱾
ᱮ ᱚᱱᱟ ᱚᱱᱟᱨᱮ ᱡᱟᱦᱟᱸ ᱢᱟᱱᱮ ᱟᱵᱚ ᱥᱮᱨᱣᱟ ᱨᱮᱱᱟᱜ ᱡᱤᱱᱤᱥ ᱞᱟᱜᱟᱣ ᱫᱚ ᱠᱟᱹᱯᱤ ᱫᱚ ᱟᱸᱜᱼᱥᱟᱨ ᱫᱚ ᱾ ᱦᱮᱸ ᱛᱟᱲᱣᱟᱲᱤ ᱫᱚ ᱦᱩᱸ ᱦᱩᱸ ᱦᱩᱸ ᱦᱮᱸ ᱚᱱᱟ ᱠᱚ ᱱᱮᱛᱟᱨ ᱫᱚ ᱚᱱᱟᱠᱩ ᱟᱵᱩ ᱥᱮᱨᱣᱟ ᱨᱮᱱᱟᱜ ᱡᱤᱱᱤᱥ ᱦᱚᱸ ᱧᱮᱞ ᱵᱮᱱ ᱥᱮ ᱵᱟᱹᱭ ᱵᱟᱹᱭ ᱛᱮ ᱟᱫ ᱪᱟᱞᱟᱜ ᱠᱟᱱᱟ ᱾
ᱦᱮᱸ ᱦᱮᱸ ᱾ ᱟᱫᱚ ᱠᱤᱪᱷᱩ ᱠᱤᱪᱷᱩ ᱡᱟᱭᱜᱟ ᱨᱮᱫᱚ ᱢᱟᱱᱮ ᱮᱠᱷᱚᱱ ᱦᱚᱸᱠᱚ ᱥᱟᱵ ᱫᱚᱦᱚ ᱟᱠᱟᱜ ᱛᱟᱵᱚᱱ ᱜᱮᱭᱟ ᱟᱨ ᱚᱱᱠᱟ ᱠᱤᱪᱷᱩ ᱠᱤᱪᱷᱩ ᱡᱟᱭᱜᱟ ᱨᱮᱫᱚ ᱚᱝᱠᱟ ᱟᱫ ᱦᱮᱡ ᱟᱠᱟᱱ ᱛᱟᱵᱚᱱᱟ ᱾ ᱟᱫᱚ ᱡᱚᱛᱚ ᱡᱟᱭᱜᱟ ᱨᱮᱫᱚ ᱦᱟᱸᱜ ᱵᱟᱝ ᱥᱚᱢᱟᱱ ᱟᱠᱟᱱ ᱛᱟᱵᱚᱱᱟ ᱦᱟᱸᱜ ᱟᱨᱠᱤ ᱾
ᱦᱮᱸ ᱦᱮᱸ ᱦᱮᱸ ᱚᱱᱟ ᱠᱟᱛᱷᱟ ᱠᱟᱱ ᱜᱮ ᱟᱫᱚ ᱚᱱᱟ ᱠᱚᱫᱚ ᱛᱮᱦᱤᱧ ᱜᱟᱯᱟ ᱫᱚ ᱚᱱᱠᱟ ᱞᱮᱠᱟ ᱛᱮ ᱵᱟᱵᱩᱱ ᱵᱮᱵᱚᱦᱟᱨ ᱮᱫᱟ ᱟᱨ ᱾ ᱡᱟᱦᱟᱸ ᱯᱟᱛᱟ ᱪᱷᱟᱛᱟ ᱚᱱᱠᱟᱱ ᱥᱟᱱᱛᱟᱲ ᱠᱚ ᱴᱷᱟᱶ ᱨᱮ ᱪᱟᱞᱟᱣ ᱠᱟᱛᱮᱫ ᱚᱱᱟ ᱠᱚᱫᱚ ᱦᱟᱛᱟᱣ ᱤᱫᱤ ᱠᱟᱜ ᱠᱷᱟᱡ ᱫᱚ ᱵᱷᱟᱜᱤ ᱜᱮᱭᱟ ᱾
ᱦᱮᱸ ᱦᱮᱸ ᱾
ᱡᱮᱵᱚᱝ ᱱᱚᱛᱮ ᱥᱤᱞᱫᱟᱹ ᱯᱟᱛᱟ ᱞᱟᱹᱭ ᱵᱮᱱ ᱦᱚᱱᱛᱮ ᱤ ᱱᱚᱛᱮ ᱦᱟᱛᱮ ᱤᱭᱟᱹ ᱞᱟᱹᱭ ᱵᱮᱱ ᱛᱮᱞ ᱠᱩᱯᱤ ᱵᱟᱹᱨᱱᱤ ᱜᱷᱟᱴ ᱞᱟᱹᱭ ᱵᱮᱱ
ᱦᱮᱸ ᱦᱮᱸ, ᱱᱚᱣᱟ ᱠᱚ ᱥᱟᱯᱟᱵ ᱫᱚ ᱢᱟᱱᱮ ᱡᱟᱦᱟᱸ ᱠᱚ ᱟᱫᱚᱜ ᱠᱟᱱ ᱛᱟᱵᱚᱱᱟ, ᱱᱤᱛᱚᱜ ᱟᱵᱚᱣᱟᱜ ᱢᱮᱞᱟ ᱠᱚᱨᱮ ᱯᱟᱛᱟ ᱠᱚᱨᱮ ᱦᱳᱠ ᱡᱟᱦᱟᱸ ᱠᱚᱨᱮ ᱱᱚᱣᱟ ᱥᱟᱯᱟᱵ ᱠᱚᱠᱚ ᱟᱠᱷᱨᱤᱧᱮᱫ ᱛᱟᱵᱚᱱᱟ, ᱚᱱᱟ ᱠᱚᱨᱮ ᱠᱷᱚᱡ ᱦᱟᱛᱟᱣ ᱠᱟᱛᱮ ᱟᱹᱜᱩ ᱫᱚᱦᱚ ᱠᱟᱜ ᱜᱮ ᱵᱷᱟᱜᱤ ᱟᱨᱠᱤ ᱤᱱᱟᱹᱠᱷᱟᱡ ᱫᱚ ᱯᱚᱨᱮ ᱠᱷᱮᱛᱨᱮ ᱦᱚᱸᱵᱚᱱ ᱟᱵᱚᱨᱮᱱ ᱡᱟᱦᱟᱸᱭ ᱠᱚᱠᱚ ᱦᱟᱨᱟᱜ ᱠᱟᱱ ᱛᱟᱵᱚᱱᱟ, ᱩᱱᱠᱩ ᱠᱚᱦᱚᱸ ᱵᱚᱱ ᱩᱫᱩᱜ ᱫᱟᱲᱮᱭᱟᱠᱚ ᱾ ᱠᱚ ᱡᱮ ᱱᱚᱣᱟ ᱫᱚ ᱱᱚᱣᱟ ᱡᱤᱱᱤᱥ ᱠᱟᱱᱟ, ᱱᱚᱣᱟ ᱡᱤᱱᱤᱥ ᱫᱚ ᱱᱚᱣᱟ ᱠᱟᱹᱢᱤ ᱨᱮ ᱞᱟᱜᱟᱜᱼᱟ ᱾ ᱚᱱᱟ ᱠᱚᱵᱚᱱ ᱟᱨᱠᱤ ᱵᱚᱱ ᱥᱮᱬᱟ ᱫᱟᱲᱮᱣᱟᱠᱚᱣᱟ ᱥᱮ ᱵᱩᱡᱷᱟᱹᱣ ᱦᱚᱪᱚ ᱫᱟᱲᱮᱭᱟᱠᱚᱣᱟ ᱾
ᱦᱩᱸ ᱾ ᱚᱱᱟᱜᱮ ᱜᱚᱝᱠᱮ ᱟᱫᱚ ᱚᱱᱟᱜᱮ ᱟᱹᱰᱤ ᱢᱟᱱᱮ
ᱤᱭᱟᱹ ᱫᱚ ᱵᱩᱡᱷᱟᱹᱜ ᱠᱟᱱᱟ ᱡᱮ ᱵᱟᱹᱭ ᱵᱟᱹᱭᱛᱮ ᱚᱱᱟ ᱠᱚ ᱡᱤᱱᱤᱥ ᱫᱚ ᱟᱫ ᱤᱫᱤᱭ ᱫᱟᱵᱚᱱ ᱥᱮ
ᱦᱮᱸ ᱦᱮᱸ᱾
ᱚᱸ ᱟᱵᱮᱱ ᱢᱟ ᱞᱟᱹᱭ ᱵᱮᱱ ᱱᱚᱣᱟ ᱠᱚᱫᱚ ᱪᱮᱫᱠᱟ ᱞᱮᱠᱟᱛᱮ ᱥᱟᱵ ᱨᱟᱠᱟᱵ ᱞᱮᱠᱷᱟᱡ ᱟᱵᱚ ᱥᱟᱱᱛᱟᱲ ᱥᱚᱢᱟᱡᱽ ᱥᱮᱨᱣᱟ ᱨᱮᱱᱟᱜ ᱱᱟᱯᱟᱭ ᱦᱩᱭᱩᱜᱼᱟ ᱾
ᱱᱚᱣᱟ ᱫᱚ ᱜᱚᱝᱠᱮ ᱚᱱᱮ ᱛᱚ ᱢᱮᱞᱟ ᱠᱚᱨᱮ ᱦᱚᱸ ᱤᱫᱤ ᱞᱟᱹᱠᱛᱤ ᱠᱟᱱᱟ ᱱᱚᱣᱟ ᱠᱚ ᱟᱨᱠᱤ ᱾ ᱡᱟᱦᱟᱸᱭ ᱠᱚ ᱢᱟᱱᱮ ᱡᱟᱦᱟᱸ ᱟᱛᱩ ᱠᱚᱨᱮ ᱩᱱᱠᱩ ᱥᱟᱵ ᱫᱚᱦᱚ ᱠᱟᱫᱟ ᱠᱚ ᱾
ᱦᱩᱸ ᱦᱩᱸ
ᱩᱱᱠᱩ ᱠᱚ ᱟᱨᱠᱤ ᱱᱚᱣᱟ ᱠᱚᱫᱚ ᱢᱮᱞᱟ ᱠᱚ ᱠᱚᱨᱮ ᱤᱫᱤ ᱞᱮᱠᱷᱟᱡ ᱜᱮ ᱩᱱᱠᱩ ᱦᱚᱸᱠᱚ ᱧᱮᱞ ᱞᱮᱠᱷᱟᱡ ᱠᱚ ᱵᱩᱡᱷᱟᱹᱣᱟ ᱡᱮ ᱱᱚᱣᱟ ᱡᱤᱱᱤᱥ ᱫᱚ ᱪᱮᱫ ᱠᱟᱱᱟ ᱾ ᱟᱫᱚ ᱚᱱᱟ ᱟᱫᱚ ᱩᱱᱠᱩ ᱦᱚᱸ ᱚᱱᱟ ᱧᱮᱞ ᱛᱮᱠᱚ ᱦᱟᱛᱟᱣᱟ, ᱦᱟᱛᱟᱣ ᱞᱮᱠᱷᱟᱡ ᱜᱮ ᱚᱱᱠᱟ ᱠᱟᱛᱮ ᱜᱮ ᱢᱟᱱᱮ ᱡᱚᱛᱚ ᱫᱤᱥᱚᱢ ᱨᱮᱱ ᱦᱚᱲ ᱠᱚ
ᱟᱨ ᱤᱫᱤ ᱫᱟᱲᱮᱜᱼᱟ
ᱦᱮᱸ ᱚᱱᱠᱟ ᱜᱮ ᱟᱵᱚ ᱡᱩᱣᱟᱹᱱ ᱠᱚ ᱪᱤᱱᱛᱟᱹ ᱵᱷᱟᱵᱱᱟ ᱠᱟᱛᱮ ᱠᱟᱹᱢᱤ ᱠᱚ ᱞᱟᱦᱟ ᱤᱫᱤ ᱦᱩᱭᱩᱜ ᱛᱟᱵᱚᱱᱟ ᱾
ᱦᱟᱸ ᱦᱟᱸ ᱦᱮᱸ
ᱦᱮᱸ ᱦᱩᱸ ᱟᱫᱚ ᱚᱱᱟᱜᱮ ᱵᱮᱱ ᱞᱟᱹᱭ ᱠᱮᱫᱟ ᱟᱹᱰᱤ ᱟᱹᱰᱤ ᱥᱟᱨᱦᱟᱣᱤᱧ ᱪᱟᱞ ᱟᱵᱮᱱᱟ
ᱦᱮᱸ ᱦᱮᱸ ᱦᱮᱸ ᱜᱚᱝᱠᱮ ᱟᱫᱚ ᱜᱚᱢᱠᱮ ᱢᱮᱱᱫᱟᱹᱧ ᱤᱭᱟᱹ ᱚᱝᱠᱛᱚ ᱚᱠᱛᱚ ᱠᱚᱦᱚᱸ ᱦᱩᱭ ᱦᱤᱡᱩᱜ ᱠᱟᱱ ᱛᱟᱞᱟᱝᱟ ᱟᱫᱚ ᱚᱱᱠᱟ ᱜᱮ ᱨᱚᱯᱚᱲ ᱦᱩᱭᱩᱜᱼᱟ ᱟᱨᱚ ᱯᱚᱨᱮᱛᱮ ᱚᱱᱠᱟ ᱜᱮ ᱟᱨᱚ ᱨᱚᱯᱚᱲ ᱦᱩᱭᱩᱜᱼᱟ ᱦᱟᱜ
ᱦᱮᱸ ᱦᱩᱸ
ᱴᱷᱤᱠ ᱜᱮᱭᱟ ᱜᱚᱝᱠᱮ ᱛᱟᱦᱚᱞᱮ